ᱟᱸᱡᱚᱢ ᱫᱟᱹᱧ ᱞᱟᱹᱭ ᱛᱟᱞᱟᱝ ᱢᱮ,
ᱦᱮᱸᱻ ᱡᱚᱦᱟᱨ ᱜᱮ ᱟᱪᱪᱷᱟ, ᱛᱟᱦᱚᱞᱮ ᱫᱚ, ᱟᱞᱟᱝ ᱟᱜ ᱜᱟᱞᱢᱟᱨᱟᱣ ᱪᱮᱜ ᱤᱫᱤ ᱠᱟᱛᱮ ᱢᱮᱱ ᱛᱟᱞᱟᱝ ᱢᱮ ᱥᱮ?
ᱚᱱᱟᱜᱮ ᱛᱚ? ᱟᱪᱪᱷᱟ ᱫᱟᱠᱛᱟᱨ ᱟᱨ ᱨᱩᱜᱤᱭᱟᱜ ᱛᱟᱞᱟᱨᱮ ᱢᱤᱫᱴᱟᱱ ᱥᱟᱹᱜᱟᱹᱭ ᱠᱚᱞᱟᱝ, ᱜᱟᱞᱢᱟᱨᱟᱣᱟᱜ ᱜᱮᱥᱮ,
ᱟᱪᱪᱷᱟ ᱦᱳᱭ ᱦᱳᱭ, ᱚᱱᱟ ᱢᱟ ᱞᱟᱹᱠᱛᱤ ᱠᱟᱱ ᱜᱮᱭᱟ᱾ ᱢᱟ ᱱᱟᱯᱟᱭᱚᱜ ᱜᱮ
ᱦᱳᱭ ᱟᱫᱚ ᱚᱱᱟ ᱠᱷᱟᱹᱛᱤᱨ ᱛᱮᱜᱮ ᱤᱧ ᱦᱚᱧ ᱫᱤᱥᱟᱹ ᱠᱮᱫᱟ ᱞᱟᱹᱭᱫᱤᱧ ᱱᱟᱥᱮᱱᱟᱜ ᱞᱟᱝ ᱚᱱᱟ ᱪᱮᱛᱟᱱ ᱨᱮᱞᱟᱝ ᱜᱟᱞᱚᱪ ᱟᱜ ᱠᱷᱟᱱ ᱫᱚ ᱱᱟᱯᱟᱭ ᱠᱚᱜ ᱠᱮᱭᱟ ᱦᱚᱭ ᱥᱮ, ᱟᱫᱚ ᱡᱟᱭᱦᱳᱠ ᱟᱫᱚ ᱚᱱᱠᱟ ᱞᱮᱠᱟ ᱛᱮᱜᱮ ᱮᱛᱚᱦᱚᱵ ᱤᱫᱤ ᱞᱮᱜᱮ ᱞᱟᱝ ᱠᱟᱛᱷᱟ ᱫᱚ ᱦᱩᱭᱩᱜ ᱠᱟᱱᱟ ᱡᱮ ᱢᱤᱫᱴᱟᱝ ᱟᱸ ᱫᱟᱠᱛᱟᱨᱚᱜ ᱦᱩᱭᱩᱜ ᱞᱟᱹᱜᱤᱫ ᱛᱮ ᱚᱠᱟ ᱞᱮᱠᱟ ᱮ ᱪᱮᱫ ᱠᱚ ᱪᱤᱠᱟᱹ ᱚᱨᱡᱚ ᱠᱚ ᱦᱟᱢᱮᱴ ᱦᱩᱭᱩᱜᱼᱟ ᱦᱮᱸᱥᱮ ᱵᱟᱝ ᱚᱱᱟ ᱵᱟᱠᱷᱨᱟ ᱛᱮ ᱟᱹ ᱪᱮᱫ ᱮᱢ ᱵᱟᱲᱟᱭ ᱛᱟᱞᱟᱝᱼᱟ ᱡᱮ ᱚᱱᱟ ᱯᱳᱭᱞᱳ ᱫᱷᱟᱶ ᱜᱮ ᱟᱹ ᱰᱟᱠᱛᱟᱨ ᱦᱩᱭ ᱞᱟᱹᱜᱤᱫ ᱛᱮᱞᱟᱝ ᱟᱹ ᱜᱟᱹᱞᱟ ᱜᱟᱞᱢᱟᱨᱟᱣ ᱞᱮᱜᱮ ᱤᱱᱟᱹ ᱛᱟᱭᱚᱢ ᱡᱮ
ᱦᱚᱭ ᱦᱚᱭ ᱟᱪᱪᱷᱟ
ᱥᱮ ᱚᱱᱟ ᱛᱟᱭᱱᱚᱢ
ᱦᱮᱸ ᱟᱫᱚ ᱱᱚᱝᱠᱟ ᱞᱮᱠᱟ ᱡᱟᱦᱟᱸ ᱞᱮᱠᱟ ᱫᱟᱠᱛᱟᱨ ᱦᱩᱭᱩᱜ ᱞᱟᱹᱜᱤᱫ ᱢᱟ ᱚᱱᱠᱟ ᱡᱩᱫᱤ ᱢᱟᱨᱟᱝ ᱧᱚᱜ ᱰᱟᱠᱛᱟᱨ ᱮᱢ ᱦᱩᱭᱩᱜᱼᱟ ᱮᱱᱠᱷᱟᱱ ᱢᱟ ᱟᱹᱰᱤ ᱞᱟᱯᱷᱟᱝ ᱥᱮᱪᱮᱫ ᱞᱟᱹᱠᱛᱤ ᱠᱟᱱᱟᱭ ᱚᱱᱠᱟ ᱞᱮᱠᱟ ᱮᱢ ᱵᱤ ᱵᱤ ᱭᱮᱥ ᱠᱚ ᱠᱚᱨᱟᱣ ᱠᱟᱛᱮ ᱜᱮ ᱚᱱᱠᱟ ᱞᱮᱠᱟ ᱢᱟᱨᱟᱝ ᱰᱟᱠᱴᱟᱨ ᱠᱚᱢ ᱵᱮᱱᱟᱣ ᱫᱟᱲᱮᱜᱼᱟ ᱤᱱᱟᱹ ᱚᱱᱠᱟ ᱞᱮᱠᱟ ᱡᱟᱦᱟᱸᱭ ᱱᱟᱨᱥ ᱠᱚ ᱢᱮᱱᱟᱜ ᱟᱠᱟᱜᱼᱟ, ᱛᱟᱯᱚᱨᱮ ᱚᱱᱠᱟ ᱞᱮᱠᱟ ᱟᱢᱟᱜ ᱡᱩᱫᱤ ᱱᱮᱛᱟᱨ ᱫᱚ ᱧᱮᱞᱚᱜ ᱠᱟᱱᱟ, ᱡᱟᱦᱟᱸᱭ ᱚᱱᱠᱟ ᱞᱮᱠᱟ ᱰᱤᱜᱽᱨᱤ ᱠᱚ ᱵᱟᱹᱱᱩᱜ ᱢᱟᱱᱮ ᱰᱤᱜᱽᱨᱤ ᱠᱚ ᱵᱟᱹᱱᱩᱜ ᱠᱚ ᱨᱮᱦᱚᱸ ᱡᱟᱦᱟᱸᱭ ᱠᱚ ᱯᱟᱲᱦᱟᱣ ᱧᱚᱜ ᱠᱟᱱᱟ ᱥᱮ ᱚᱱᱠᱟ ᱞᱮᱠᱟ, ᱚᱱᱟ ᱤᱫᱤ ᱠᱟᱛᱮᱫ ᱵᱟᱰᱟᱭ ᱢᱮᱱᱟᱜ ᱛᱟᱠᱚᱣᱟ ᱮᱱᱠᱷᱟᱱ ᱩᱱᱠᱩ ᱦᱚᱸ ᱟᱠᱚ ᱢᱤᱫᱴᱮᱱ ᱟᱹᱛᱩ ᱚᱲᱟᱜ ᱠᱚᱨᱮ ᱫᱚ ᱢᱮᱫᱴᱮᱱ ᱰᱟᱠᱛᱟᱨ ᱞᱮᱠᱟ ᱠᱚ ᱠᱟᱹᱢᱤ ᱫᱟᱲᱮᱜ ᱠᱟᱱᱟ ᱦᱮᱸ ᱥᱮ ᱚᱱᱠᱟ ᱧᱮᱞᱚᱜ ᱠᱟᱱᱟ ᱟᱫᱚ ᱚᱱᱠᱟ ᱞᱮᱠᱟ ᱢᱟᱱᱮ ᱰᱟᱠᱛᱟᱨᱚᱜ ᱞᱟᱹᱜᱤᱫ ᱛᱚ ᱢᱟᱱᱮ ᱱᱚᱣᱟ ᱡᱩᱫᱤ ᱟᱢ ᱡᱩᱫᱤᱢ ᱱᱟᱨᱥᱤᱝ ᱢᱮᱱᱟᱜ ᱟᱠᱟᱜᱼᱟ ᱰᱟᱠᱴᱟᱨ ᱨᱮᱱᱟᱜ ᱦᱚᱸ ᱟᱭᱢᱟ ᱜᱟᱱ ᱞᱟᱭᱤᱱ ᱢᱮᱱᱟᱜ ᱟᱠᱟᱜᱼᱟ ᱛᱚ, ᱛᱚ ᱟᱢ ᱦᱟᱸᱜ ᱚᱠᱟᱴᱟᱜ ᱮᱢ ᱛᱮᱢ ᱪᱟᱞᱟᱜᱼᱟ, ᱛᱚ ᱫᱟᱠᱛᱟᱨ ᱦᱩᱭᱩᱜ ᱞᱟᱹᱜᱤᱫ ᱫᱚ ᱢᱟᱱᱮ ᱪᱮᱫ ᱤᱧ ᱢᱮᱱᱟ ᱢᱟᱱᱮ? ᱢᱟᱹᱱᱢᱤᱭᱟᱜ ᱚᱱᱟ ᱡᱟᱦᱟᱸ ᱮᱴᱠᱮᱴᱚᱲᱮ ᱥᱮ ᱩᱱᱤᱭᱟᱜ ᱪᱮᱫ ᱚᱱᱠᱟᱱᱟᱜ ᱚᱥᱩᱵᱤᱫᱟ ᱦᱩᱭᱩᱜ ᱠᱟᱱ ᱛᱟᱭᱟ? ᱩᱱᱤᱭᱟᱜ ᱚᱱᱟ ᱢᱟᱲᱟᱝ ᱨᱮ ᱫᱚ ᱩᱱᱤ ᱵᱩᱡᱽ ᱞᱟᱹᱠᱛᱤ ᱠᱟᱱᱟ ᱥᱮ ᱪᱮᱫ
ᱦᱩᱸ᱾
ᱞᱮᱠᱟ ᱢᱟᱱᱮ ᱩᱱᱤᱭᱟᱜ ᱠᱟᱛᱷᱟ ᱪᱮᱫ ᱵᱩᱡᱷᱟᱹᱣ ᱞᱟᱹᱠᱛᱤ ᱠᱟᱱᱟ, ᱱᱚᱣᱟ ᱢᱟᱱᱮ ᱢᱤᱫᱴᱮᱱ ᱰᱟᱠᱛᱟᱨ ᱦᱩᱭᱩᱜ ᱠᱟᱱᱟ ᱢᱤᱫᱴᱮᱱ ᱢᱟᱨᱟᱝ ᱠᱟᱹᱢᱤ ᱠᱟᱱᱟ ᱢᱮᱱᱛᱮ ᱤᱧᱫᱩᱧ ᱢᱚᱱᱮᱭᱟ
ᱦᱳᱭ ᱦᱳᱭ ᱟᱪᱪᱷᱟ ᱡᱟᱭᱦᱳᱠ ᱟᱫᱚ ᱡᱟᱦᱟᱸ ᱞᱮᱠᱟ ᱛᱮᱜᱼᱮ ᱜᱟᱞᱢᱟᱨᱟᱣ ᱥᱮ ᱡᱟᱦᱟᱸ ᱞᱮᱠᱟᱛᱮ ᱞᱟᱝ ᱟᱸ ᱮᱛᱚᱦᱚᱵ ᱠᱟᱫᱟ ᱤᱱᱠᱟᱹ ᱞᱮᱠᱟ ᱨᱮᱜᱮ ᱪᱮ ᱢᱤᱫᱴᱟᱝ ᱟᱸ ᱰᱟᱠᱛᱟᱨ ᱦᱩᱭ ᱢᱟᱲᱟᱝ ᱫᱚ ᱡᱟᱦᱟᱸ ᱟᱺ ᱱᱤᱴ ᱟᱹ ᱵᱚᱞᱮ ᱢᱤᱫᱴᱟᱝ ᱦᱮᱱᱟᱜ ᱟᱠᱟᱫᱟ ᱵᱤᱱᱤᱰ ᱚᱱᱟ ᱢᱤᱱᱤᱴ ᱨᱮ ᱯᱟᱨᱚᱢᱚᱜ ᱦᱩᱭᱩᱜᱼᱟ, ᱦᱮᱸ ᱥᱮ ᱵᱟᱸᱥᱮ ᱯᱟᱥ ᱦᱩᱭᱩᱜᱼᱟ᱾ ᱵᱷᱟᱹᱜᱤ ᱟᱨᱡᱚ ᱦᱟᱛ ᱛᱟᱣ ᱦᱩᱭᱩᱜᱼᱟ ᱤᱱᱟᱹ ᱛᱟᱭᱚᱢ ᱛᱮ ᱥᱚᱨᱠᱟᱨᱤ ᱢᱟᱫᱽᱫᱷᱚᱢ ᱛᱮ ᱦᱮᱸ ᱥᱚᱨᱠᱟᱨᱟᱜ ᱤᱭᱟᱹ ᱠᱚ ᱞᱮᱠᱟ ᱛᱮᱜᱮ ᱦᱮᱸ ᱚᱱᱟ ᱠᱟᱹᱢᱤ ᱫᱚᱠᱚ ᱮᱛᱚᱦᱚᱵ ᱤᱫᱤᱭᱟ ᱦᱮᱸ
ᱦᱮᱸ ᱦᱮᱸ᱾
ᱟᱫᱚ ᱚᱸᱰᱮ ᱜᱮ ᱯᱷᱮᱰᱟᱛ ᱠᱟᱹᱢᱤ ᱫᱚ ᱠᱟᱱᱟ᱾ ᱤᱱᱟᱹ ᱛᱟᱭᱚᱢ ᱫᱚ ᱟᱫᱚ ᱚᱱᱟ ᱮ ᱪᱟᱨᱯᱚᱨᱮ ᱮᱰᱢᱤᱥᱚᱱ ᱦᱟᱛᱟᱣ ᱦᱩᱭᱩᱜᱼᱟ ᱦᱮᱸ᱾ ᱤᱱᱟᱹ ᱛᱟᱭᱚᱢ ᱚᱱᱠᱟ ᱞᱮᱠᱟ ᱛᱮᱜᱮ ᱫᱚ ᱚᱞ ᱯᱟᱲᱦᱟᱣ ᱚᱱᱛᱮ ᱥᱟᱸᱜᱮ ᱥᱟ ᱛᱚᱝᱜᱮ ᱤᱫᱤ ᱦᱩᱭᱩᱜᱼᱟ᱾ ᱴᱷᱤᱠ, ᱟᱫᱚ ᱠᱟᱛᱷᱟ ᱫᱚ ᱦᱳᱭᱛᱳ ᱚᱱᱟ ᱫᱚ ᱟᱫᱚ ᱞᱟᱝ ᱢᱮᱱ ᱤᱫᱤᱭᱮᱜ ᱥᱮ ᱱᱟᱥᱮᱱᱟᱜ ᱤᱧ ᱡᱷᱟᱜ ᱤᱫᱤᱭᱮᱫ ᱜᱮ ᱡᱮ ᱥᱟᱹᱨᱤ ᱜᱮ ᱢᱤᱫᱴᱟᱝ ᱟᱹ ᱰᱟᱠ ᱴᱟᱨ ᱦᱩᱭᱩᱜ ᱞᱟᱹᱜᱤᱫ ᱛᱮᱫᱚ ᱢᱤᱫᱴᱟᱝ ᱟᱨ ᱛᱤᱱᱟᱹᱜ, ᱠᱷᱟᱹᱴᱟᱹᱞᱤ ᱥᱮ ᱛᱤᱱᱟᱹᱜ ᱟᱸ ᱠᱚᱥᱴᱚ ᱦᱮᱱᱟᱜ ᱟᱠᱟᱫᱟ, ᱚᱱᱟ ᱫᱚ ᱡᱟᱸᱦᱟᱭ ᱮ ᱯᱟᱲᱦᱟᱜ ᱟᱭ, ᱩᱱᱤᱜᱮ ᱟᱹᱭᱠᱟᱹᱣᱼᱟ ᱦᱮᱸ ᱥᱮ᱾ ᱟᱨ ᱵᱟᱲᱟᱭ ᱟᱵᱚᱱ ᱡᱮ ᱰᱟᱠᱴᱟᱨ ᱢᱟᱱᱮ ᱫᱚ ᱪᱮᱫ ᱠᱟᱛᱷᱟ ᱵᱚᱱ ᱞᱟᱹᱭ ᱦᱚᱪᱚᱭ ᱮᱫᱟ᱾ ᱡᱟᱸᱦᱟ ᱫᱚ ᱵᱚᱱ ᱞᱟᱹᱭ ᱦᱚᱪᱚᱭ ᱮᱫᱟ, ᱢᱤᱫᱴᱟᱝ ᱪᱟᱸᱫᱳ ᱵᱚᱸᱜᱟ ᱞᱮᱠᱟᱱ ᱠᱟᱛᱷᱟ ᱦᱚᱸ ᱵᱚᱱ, ᱞᱟᱹᱭ ᱦᱚᱪᱚᱭ ᱜᱮᱭᱟ, ᱡᱮ ᱵᱟᱝᱢᱟ ᱩᱱᱤ ᱢᱤᱫ ᱫᱷᱟᱣ ᱟᱨ ᱢᱤᱫ ᱫᱷᱟᱣ ᱫᱚᱦᱚᱲᱟ ᱡᱤᱣᱤ ᱟᱹᱜᱩ ᱨᱩᱣᱟᱹᱲ ᱫᱟᱲᱮ ᱟᱵᱚ ᱱᱟᱭ ᱢᱮᱱᱛᱮ,
ᱮᱠᱟᱞ ᱱᱚᱣᱟ ᱫᱚ ᱥᱟᱹᱨᱤ ᱠᱟᱛᱷᱟ ᱠᱟᱱ ᱜᱮᱭᱟ᱾ ᱪᱮᱫᱟᱜ ᱵᱟᱝᱢᱟ ᱪᱟᱸᱫᱳ ᱵᱚᱸᱜᱟ ᱢᱟ ᱢᱮᱱᱟᱜ ᱟᱠᱟᱫᱮ ᱜᱮ᱾ ᱚᱱᱟ ᱛᱟᱭᱱᱚᱢ ᱟᱨ ᱰᱟᱠᱴᱟᱨ ᱦᱚᱸ ᱚᱱᱠᱟ ᱞᱮᱠᱟ ᱪᱟᱸᱫᱳ ᱵᱚᱸᱜᱟ ᱢᱮᱱ ᱛᱮᱜᱮ ᱠᱚ ᱢᱮᱛᱟ ᱠᱚ ᱠᱟᱱᱟ᱾ ᱪᱮᱫᱟᱜ ᱵᱟᱝᱢᱟ ᱟᱢ ᱡᱚ ᱫᱤ ᱡᱟᱦᱟᱱᱟᱜ ᱢᱟᱹᱱᱢᱤ ᱡᱚᱫᱤ ᱡᱟᱦᱟᱱᱟᱜ ᱮᱸᱴᱠᱮ ᱴᱚᱬᱮ ᱨᱮ ᱥᱮ ᱚᱱᱠᱟ ᱨᱳᱜᱽ ᱟᱡᱟᱨ ᱨᱮ ᱵᱚᱱ ᱯᱟᱲᱟᱜ ᱠᱟᱱᱟ ᱥᱮ, ᱟᱹᱰᱤ ᱚᱱᱠᱟᱱ ᱢᱟᱱᱮ ᱜᱚᱡᱽ, ᱜᱚᱡᱽ ᱚᱵᱚᱥᱛᱷᱟ ᱠᱷᱚᱱ ᱰᱟᱠᱛᱟᱨ ᱱᱩᱠᱩ ᱰᱟᱠᱛᱟᱨ ᱜᱮ ᱟᱵᱚ ᱠᱚ ᱡᱤᱣᱤᱫ, ᱨᱩᱣᱟᱹᱲ ᱮᱜ ᱵᱚᱱᱟ᱾ ᱛᱚ ᱚᱱᱟ ᱞᱮᱠᱟᱛᱮ ᱢᱟᱱᱮ ᱚᱱᱟ ᱦᱚᱛᱮᱫ ᱛᱮᱜᱮ ᱵᱚ ᱢᱮᱱ ᱫᱟ, ᱡᱮ ᱱᱩᱠᱩ ᱰᱟᱠᱛᱟᱨ ᱫᱚ ᱢᱟᱱᱮ ᱪᱟᱸᱫᱳ ᱵᱚᱸᱜ ᱠᱟᱱ ᱞᱮᱠᱟᱱ᱾ ᱪᱟᱸᱫᱳ ᱵᱚᱸᱜᱟ ᱥᱟᱶ ᱞᱮᱠᱟᱱ ᱦᱚᱲ ᱮ ᱚᱱᱠᱟ ᱞᱮᱠᱟ ᱠᱚ ᱛᱩᱞᱩᱡ ᱟᱠᱟᱫ ᱠᱚᱣᱟ ᱦᱟᱸᱜ, ᱪᱮᱫᱟᱜ ᱵᱟᱝᱢᱟ ᱱᱚᱣᱟ ᱫᱚ ᱥᱟᱹᱨᱤᱭᱟᱜ ᱠᱟᱱ ᱜᱮᱭᱟ, ᱱᱮᱛᱟᱨ ᱧᱮᱞᱚᱜ ᱠᱟᱱᱟ ᱢᱤᱫᱴᱮᱱ ᱢᱟᱹᱱᱢᱤ, ᱩᱸ ᱢᱟᱱᱮ ᱟᱹᱰᱤ ᱠᱚᱴᱷᱤᱱ ᱦᱟᱞᱟᱛ ᱠᱷᱚᱱ ᱥᱮ ᱩᱱᱤ ᱜᱚᱡᱽ ᱚᱵᱚᱥᱛᱷᱟ ᱠᱷᱚᱱ ᱦᱚᱸ, ᱵᱟᱧᱪᱟᱣ ᱨᱩᱣᱟᱹᱲ ᱟᱹᱜᱩ ᱮ ᱠᱟᱱᱟ ᱠᱚ, ᱛᱚ ᱱᱚᱣ ᱱᱚᱜ ᱱᱚᱣᱟ ᱫᱚ ᱥᱟᱹᱨᱤᱜᱮ ᱢᱤᱫᱴᱮᱱ ᱟᱨ ᱢᱤᱫᱴᱮᱱ ᱡᱤᱣᱤᱢ ᱧᱟᱢ ᱠᱮᱫ ᱞᱮᱠᱟ ᱜᱮ, ᱵᱩᱡᱷᱟᱹᱜᱼᱟ ᱥᱮ ᱛᱚ ᱚᱱᱟ ᱛᱮ, ᱚᱱᱟ ᱠᱟᱛᱷᱟ ᱫᱚᱠᱚ ᱢᱮᱱᱟ ᱤᱧᱫᱩᱧ ᱢᱚᱱᱮᱭᱟ, ᱥᱮ ᱚᱠᱟ ᱞᱮᱠᱟ?
ᱮᱠᱵᱟᱨᱮ ᱠᱟᱛᱷᱟ ᱠᱟᱱ ᱜᱮᱭᱟ ᱱᱚᱜᱼᱚᱭ ᱡᱮ ᱟᱵᱚ ᱢᱟᱨᱟᱝ ᱢᱟᱨᱟᱝ ᱨᱳᱜᱽ, ᱟᱡᱟᱨ, ᱠᱚᱨᱮ ᱧᱩᱨᱩᱜ ᱠᱟᱱᱟ ᱥᱮ, ᱚᱱᱠᱟ ᱞᱮᱠᱟᱨᱮ ᱚᱱᱟ ᱨᱳᱜᱽ ᱟᱡᱟᱨ ᱠᱷᱚᱱ ᱟᱵᱚ ᱫᱩᱜ ᱫᱮᱞᱟ ᱞᱟᱹᱜᱤᱫ ᱥᱮ ᱫᱩᱜ ᱞᱟᱹᱜᱤᱫ ᱛᱮ ᱟᱹᱰᱤ ᱠᱩᱨᱩᱢᱩᱴᱩᱭᱟ ᱠᱩ ᱱᱩᱠᱩ ᱰᱟᱠᱛᱟᱨ ᱜᱮ᱾ ᱦᱮᱸ, ᱤᱱᱟᱹ ᱞᱮᱠᱟ ᱨᱮᱜᱮ ᱟᱵᱚ ᱟᱹᱰᱤ ᱦᱚᱲ ᱟᱹᱰᱤ ᱞᱮᱠᱟᱱ ᱦᱚᱲ ᱠᱚ, ᱫᱳᱜ ᱟᱹᱜᱩ ᱠᱟᱜ ᱠᱚ ᱜᱮᱭᱟ ᱠᱚ ᱵᱟᱝᱢᱟ ᱡᱚᱢ ᱨᱟᱡᱟᱜᱼᱟ ᱢᱚᱪᱟ ᱠᱷᱚᱱ᱾ ᱟᱫᱚ ᱱᱤᱧᱠᱟᱹ ᱦᱚᱸ ᱧᱮᱞ ᱠᱟᱱ ᱜᱮᱭᱟ ᱡᱮ, ᱜᱩᱡᱩᱜ ᱠᱟᱱᱟᱭ ᱜᱩᱡᱩᱜ ᱚᱱᱟ ᱦᱚᱲ ᱦᱚᱭ, ᱮᱸᱜ ᱵᱮᱥ ᱨᱩᱣᱟᱹᱲ ᱠᱟᱱ ᱜᱮᱭᱟ ᱢᱮᱱᱛᱮ᱾
ᱮᱠᱟᱞᱮ ᱦᱮᱸ ᱦᱮᱸ ᱱᱚᱣᱟ ᱢᱟ ᱮᱠᱟᱞ ᱟᱹᱰᱤ ᱥᱟᱹᱨᱤᱭᱟᱜ ᱠᱟᱛᱷᱟ ᱠᱟᱱ ᱜᱮ᱾ ᱟᱫᱚ ᱜᱚᱝᱠᱮ ᱱᱮᱜ ᱱᱮᱛᱟᱨ ᱧᱮᱞᱚᱜ ᱠᱟᱱᱟ ᱱᱚᱜᱼᱚᱭ ᱡᱮ, ᱟᱵᱚ ᱡᱟᱸᱦᱟ ᱱᱚᱜᱼᱚᱭ ᱥᱚᱨᱠᱟᱨᱤ ᱦᱟᱸᱥᱯᱟᱛᱟᱞ, ᱨᱮ ᱚᱱᱠᱟ ᱞᱮᱠᱟ ᱠᱟᱹᱢᱤ ᱦᱚᱨᱟ ᱢᱟ ᱪᱟᱞᱟᱜ ᱠᱟᱱᱟ, ᱢᱮᱱᱠᱷᱟᱱ ᱱᱮᱛᱟᱨ ᱧᱮᱞᱚᱜ ᱠᱟᱱᱟ ᱢᱟᱱᱮ ᱟᱹᱰᱤ ᱴᱟᱜ ᱜᱮ ᱰᱷᱤᱞᱟᱹᱣ ᱜᱤᱰᱤ ᱠᱟᱜ ᱠᱟᱱᱟ ᱠᱚ, ᱟᱨ ᱪᱮᱫ ᱚᱱᱮ ᱚᱱᱠᱟ ᱞᱮᱠᱟ ᱥᱩᱡᱳᱜᱽ ᱥᱩᱵᱤᱫᱷᱟ ᱠᱚᱦᱚᱸ ᱢᱟᱱᱮ, ᱱᱮᱛᱟᱨ ᱦᱚᱲ ᱠᱚ ᱟᱢ ᱡᱚᱫᱤ ᱚᱱᱠᱟ ᱞᱮᱠᱟ ᱵᱷᱟᱹᱜᱤ ᱧᱚᱜ ᱯᱚᱨᱤᱥᱮᱵᱟᱢ ᱦᱟᱛᱟᱣ ᱞᱟᱹᱜᱤᱫᱚᱜᱼᱟ ᱮᱱ, ᱠᱷᱟᱱ ᱫᱚ ᱱᱚᱣᱟ ᱥᱚᱨᱠᱟᱨᱤ ᱦᱟᱸᱥ ᱯᱟᱴᱟᱞ ᱵᱟᱝ ᱵᱮᱥᱤᱨ ᱵᱷᱟᱜᱽ ᱦᱚᱲ ᱜᱮ ᱧᱮᱞᱚᱜ ᱠᱟᱱᱟ ᱚᱱᱟ ᱯᱨᱟᱭᱵᱷᱮᱴ ᱦᱟᱸᱥᱯᱟᱛᱟᱞ ᱨᱮᱠᱚ ᱪᱟᱞᱟᱜ ᱠᱟᱱᱟ᱾ ᱦᱮᱸ ᱥᱮ ᱱᱮᱛᱟᱨ ᱢᱟ ᱱᱚᱝᱠᱟ ᱧᱮᱞᱚᱜ ᱠᱟᱱᱟ ᱡᱮ, ᱡᱟᱦᱟᱸ ᱥᱚᱨᱠᱟᱨᱤ ᱦᱟᱸᱥᱯᱟᱛᱟᱞ ᱨᱮ ᱚᱱᱠᱟ ᱞᱮᱠᱟ ᱰᱟᱠ ᱛᱟᱨ ᱦᱚᱸ ᱡᱟᱦᱟᱸᱭ ᱨᱩᱜᱤ ᱠᱚ ᱥᱟᱶ ᱱᱟᱯᱟᱭ ᱥᱟᱺᱦᱤᱡ ᱵᱟᱠᱚ ᱵᱮᱣᱦᱟᱨ ᱮᱫᱟ, ᱚᱱᱠᱟ ᱞᱮᱠᱟ ᱟᱭᱢᱟ ᱞᱮᱠᱟᱱᱟᱜ ᱨᱩᱜᱤ ᱥᱟᱶᱛᱮ ᱵᱮ-ᱵᱟᱹᱲᱤᱡ ᱵᱮᱵᱚᱦᱟᱨ ᱦᱩᱭᱩᱜ ᱠᱟᱱᱟ᱾ ᱱᱚᱣᱟ ᱫᱚ ᱪᱮᱫ ᱞᱟᱹᱜᱤᱫ ᱱᱚᱝᱠᱟ ᱦᱩᱭᱩᱜ ᱠᱟᱱᱟ? ᱠᱟᱱᱟ ᱛᱟᱦᱚᱞᱮ ᱡᱚᱫᱤ ᱟᱢ ᱞᱮᱠᱟᱛᱮ ᱪᱮᱫ ᱟᱢᱟᱜ ᱪᱮᱫ ᱢᱚᱱᱮ ᱦᱩᱭᱩᱜ᱾ ᱠᱟᱱ ᱛᱟᱢᱟ ᱚᱱᱠᱟ ᱞᱮᱠᱟ ᱞᱟᱹᱭ ᱢᱮ?
ᱟᱫᱚ ᱫᱮᱠᱷᱚ ᱰᱟᱠᱴᱟᱨ ᱫᱚ ᱪᱟᱸᱫᱚ ᱵᱚᱸᱜᱟ ᱞᱮᱠᱟᱱ ᱢᱤᱫᱴᱟᱝ ᱠᱟᱛᱷᱟ ᱦᱟᱜ ᱠᱚ ᱢᱮ ᱢᱮᱱ ᱠᱟᱫᱟ ᱠᱚ ᱟᱫᱚ ᱚᱱᱟᱨᱮᱦᱚᱸ ᱢᱮᱫᱴᱟᱝ ᱟᱵᱚ ᱫᱚ ᱦᱩᱭᱩᱜ ᱠᱟᱱᱟ ᱠᱚ ᱢᱟᱹᱱᱢᱤ ᱥᱮ ᱩᱱᱠᱩ ᱫᱚ ᱢᱤᱫᱴᱟᱝ ᱢᱟᱹᱱᱢᱤ ᱾ ᱢᱟᱹᱱᱢᱤᱭᱟᱜ ᱞᱟᱞᱚᱪ ᱢᱚᱱᱮ ᱵᱮᱡᱟᱨ ᱢᱚᱱᱮ ᱱᱟᱱᱟ ᱦᱩᱱᱟᱹᱨᱟᱜ ᱜᱮ ᱦᱮᱱᱟᱜ ᱟᱠᱟᱫ ᱛᱟᱠᱚᱣᱟ ᱦᱮᱸ ᱾ ᱟᱫᱚ ᱚᱠᱟ ᱞᱟᱠᱟ ᱨᱮ ᱪᱚ ᱩᱱᱤᱭᱟᱜ ᱩᱭᱦᱟᱹᱨ ᱵᱷᱟᱵᱟᱣ ᱥᱮ ᱪᱮᱫ ᱞᱮᱠᱟᱱᱟᱜ ᱦᱚᱲ ᱠᱟᱱᱟ ᱪᱮᱫ ᱞᱮᱠᱟᱱ ᱩᱭᱦᱟᱹᱨ ᱵᱷᱟᱵᱽᱱᱟ ᱦᱚᱲ ᱠᱟᱱᱟᱭ ᱚᱱᱟ ᱜᱚ ᱦᱩᱭᱩᱜ ᱠᱟᱱᱟ ᱢᱟᱨᱟᱝ ᱠᱟᱛᱷᱟ ᱦᱩᱸ ᱩᱱᱤ ᱟᱭᱟᱜ ᱢᱚᱱᱮᱨᱮ ᱪᱮᱫᱞᱮᱠᱟ, ᱮ ᱦᱮᱱᱟᱜ ᱟᱠᱟᱫ ᱛᱟᱭᱟ ᱟᱭᱟ ᱚᱱᱟ ᱫᱚ ᱩᱱᱤᱜᱮᱭ ᱵᱟᱰᱟᱭᱟ ᱟᱫᱚ ᱱᱚᱜ ᱱᱚᱝᱠᱟ ᱡᱟᱦᱟᱸ ᱞᱮᱠᱟ ᱨᱮᱸᱜᱮᱡ ᱛᱮᱛᱟᱝ ᱦᱮᱸ ᱥᱮ ᱵᱟᱝ
ᱦᱩᱸ
ᱦᱮᱸ ᱡᱟᱦᱟᱸ ᱛᱤᱱᱟᱹᱜ ᱨᱮᱸᱜᱮᱡ ᱛᱮᱛᱟᱝ ᱟᱡ ᱮ ᱮ ᱢᱟᱹᱱᱢᱤ ᱴᱷᱮᱱ ᱥᱮ ᱢᱟᱹᱱᱢᱤ ᱠᱚ ᱥᱮᱱᱚᱜ ᱟᱠᱚ ᱨᱳᱜᱽ ᱟᱡᱟᱨ ᱵᱷᱤᱱ ᱨᱮᱭᱟᱜ ᱫᱚ ᱚᱱᱠᱟᱜ ᱜᱮᱭᱟ ᱨᱚᱲ ᱢᱤᱥᱲᱟᱹᱣ ᱠᱚᱣᱟ ᱚᱱᱟ ᱫᱚ ᱚᱱᱠᱟᱱ ᱠᱟᱹᱢᱤ ᱫᱚ ᱵᱟᱝ ᱠᱟᱱ ᱛᱟᱭ ᱩᱱᱤ ᱫᱚ ᱯᱟᱵᱽᱞᱤᱠ ᱥᱟᱨᱵᱷᱮᱱᱴ ᱠᱟᱱᱟᱭ ᱦᱮᱸ ᱥᱮ ᱵᱟᱝ ᱮ ᱟᱵᱚ ᱯᱟᱵᱽᱞᱤᱠ ᱡᱚᱱᱚᱥᱟᱫᱷᱟᱨᱚᱱ ᱩᱱᱤ ᱫᱚ ᱾ ᱥᱮᱵᱟ ᱞᱟᱹᱜᱤᱫ ᱛᱮ ᱩᱱᱤ ᱫᱚᱠᱚ ᱫᱚᱦᱚ ᱠᱟᱫᱮᱭᱟ ᱠᱚ ᱢᱮᱱᱠᱷᱟᱱ ᱟᱵᱚ ᱯᱟᱵᱽᱞᱤᱠ ᱥᱮᱵᱟ ᱵᱟᱝ ᱠᱟᱛᱮᱫ ᱩᱱᱤ ᱫᱚ ᱧᱮᱞᱚᱜᱚᱜᱼᱟ ᱪᱮᱫ ᱪᱤᱠᱟᱹ ᱠᱟᱱᱟ ᱩᱱᱤ ᱫᱚ ᱟᱡ ᱫᱚᱢᱮ ᱜᱚᱨᱚᱵᱽ ᱮ ᱩᱫᱩᱜ ᱛᱟᱭᱟ ᱩ ᱩᱫᱩᱜ ᱛᱟᱭᱟ, ᱦᱮᱸ ᱥᱮ ᱱᱚ ᱚᱱᱟ ᱠᱚᱫᱚ ᱱᱤᱛᱚᱜ ᱵᱟᱝ ᱴᱷᱤᱠᱟ ᱥᱮ ᱪᱮᱫ ᱮᱢ ᱞᱟᱹᱭᱟ
ᱦᱳᱭ ᱦᱳᱭ ᱮᱠᱟᱞ ᱱᱚᱣᱟ ᱫᱚ ᱮᱠᱟᱞ ᱱᱚᱣᱟ ᱢᱟ ᱵᱟᱝ ᱴᱷᱤᱠᱚᱜ ᱠᱟᱱ ᱜᱮᱭᱟ ᱟᱨ ᱱᱚᱣᱟ ᱫᱚ ᱦᱟᱸᱜ ᱱᱚᱜᱼᱚ ᱱᱚᱣᱟ ᱦᱚᱛᱮᱫ ᱦᱩᱭᱩᱜ ᱠᱟᱱᱟ ᱜᱚᱢᱠᱮ ᱤᱧ ᱫᱩᱧ ᱢᱚᱱᱮᱭᱟ ᱱᱚᱣᱟ ᱪᱮᱛᱟᱱ ᱨᱮ ᱥᱮ ᱱᱚᱣᱟ ᱨᱮ ᱡᱟᱦᱟᱸᱭ ᱠᱟᱹᱢᱤᱭᱟᱹ ᱠᱚ ᱢᱮᱱᱟᱜ ᱠᱚᱣᱟ ᱥᱮ ᱰᱟᱠᱛᱟᱨ ᱠᱚ ᱢᱮᱱᱟᱜ ᱠᱚᱣᱟ ᱩᱱᱠᱩ ᱫᱚ ᱡᱚᱛᱚ ᱜᱮᱛᱚ ᱚᱱᱠᱟ ᱥᱚᱨᱠᱟᱨᱤ ᱦᱚᱥᱯᱤᱴᱟᱞ ᱨᱮᱢᱟ ᱮᱱᱠᱷᱟᱱ ᱥᱚᱨᱠᱟᱨ ᱨᱮᱱ ᱦᱚᱲ ᱠᱟᱱ ᱜᱮᱭᱟ ᱠᱚ ᱩᱱᱠᱩ ᱥᱚᱨᱠᱟᱨ ᱴᱷᱮᱫ ᱥᱚᱨᱠᱟᱨ ᱥᱮᱫ ᱠᱷᱚᱱᱜᱮ ᱩᱱᱠᱩ ᱫᱚ ᱠᱟᱹᱣᱰᱤ ᱠᱚ ᱧᱟᱢ ᱮᱫᱟ ᱾ ᱠᱟᱹᱣᱰᱤ ᱵᱟᱵᱚᱛ ᱛᱮᱜᱮ ᱩᱱᱠᱩ ᱫᱚᱠᱚ ᱠᱟᱹᱢᱤ ᱠᱟᱱᱟ, ᱮᱱᱠᱷᱟᱱ
ᱚ
ᱧᱮᱞᱚᱜ ᱠᱟᱱᱟ ᱡᱮ ᱮᱸ ᱥᱚᱨᱠᱟᱨ ᱦᱚᱸ ᱚᱱᱠᱟ ᱢᱟᱱᱮ ᱠᱮᱴᱮᱡ ᱥᱟᱺᱦᱤᱡ ᱟᱨ ᱪᱮᱫ ᱵᱟᱭ ᱢᱮᱫ ᱞᱩᱛᱩᱨᱚᱜ ᱠᱟᱱᱟ ᱚᱱᱟ ᱠᱚ ᱪᱮᱛᱟᱱ ᱨᱮ, ᱩᱱᱠᱩ ᱰᱟᱠᱛᱟᱨ ᱠᱚ ᱢᱟᱱᱮ ᱱᱚᱝᱠᱟ ᱠᱚ ᱢᱚᱱᱮᱭᱮᱫᱟ ᱟᱞᱮ ᱫᱚ ᱡᱟᱦᱟᱸ ᱞᱮᱠᱟᱞᱮ ᱠᱟᱹᱢᱤ ᱞᱮ ᱛᱟᱵ ᱠᱟᱜᱼᱟ ᱟᱞᱮ ᱢᱟ ᱟᱞᱮᱭᱟᱜ ᱫᱚ ᱪᱮᱫ? ᱟᱞᱮ ᱢᱟ ᱠᱟᱹᱣᱰᱤ ᱢᱟᱞᱮ ᱧᱟᱢᱮᱫ ᱜᱮ᱾ ᱮᱱᱠᱷᱟᱱ ᱮ ᱩᱱᱟᱹᱜ ᱠᱷᱟᱴᱟᱣ ᱠᱟᱛᱮᱜ ᱪᱮᱫ ᱦᱩᱭᱩᱜᱼᱟ ᱦᱮᱸᱥᱮ ᱛᱚ ᱚᱱᱠᱟ ᱞᱮᱠᱟᱛᱮ ᱩᱱᱠᱩ ᱫᱚ ᱟᱠᱚ ᱞᱮᱠᱟ ᱪᱮᱫ ᱟ ᱟᱠᱚ ᱠᱩᱥᱤ ᱠᱚ ᱠᱟᱹᱢᱤ ᱠᱟᱱᱟ ᱟᱨ ᱟᱨ ᱚᱱᱠᱟ ᱞᱮᱠᱟ ᱥᱚᱨᱠᱟᱨ ᱦᱚᱸ ᱢᱟᱱᱮ ᱚᱱᱟ ᱪᱮᱛᱟᱱ ᱮᱸᱻ ᱪᱮᱫᱦᱚᱸ ᱢᱟᱱᱮ ᱠᱟᱹᱢᱤᱦᱚᱨᱟ ᱵᱟᱭ ᱥᱟᱵ ᱮᱫᱟ᱾ ᱡᱮ ᱵᱟᱭ ᱢᱮᱫ ᱞᱩᱛᱩᱨᱟᱜ ᱠᱟᱱᱟ ᱛᱚ ᱚᱱᱟ ᱦᱚᱛᱮᱡ ᱛᱚ ᱱᱩᱠᱩ ᱦᱚᱸ ᱢᱤᱫᱴᱮᱱ ᱪᱷᱟᱲ ᱠᱚ ᱧᱟᱢ ᱟᱠᱟᱫᱟ ᱡᱟᱦᱟᱸ ᱦᱚᱛᱮᱡ ᱩᱱᱠᱩ ᱚᱱᱠᱟ ᱞᱮᱠᱟ ᱠᱚ ᱠᱟᱹᱢᱤ ᱠᱟᱱᱟ ᱾ ᱟᱨ ᱱᱚᱣᱟ ᱫᱚ ᱦᱟᱸᱜ ᱟᱵᱚ ᱱᱚᱰᱮ ᱵᱷᱟᱨᱚᱛ ᱫᱤᱥᱚᱢ ᱨᱮᱜᱮ ᱵᱟᱹᱲᱛᱤ ᱱᱚᱝᱠᱟ ᱫᱚ ᱦᱩᱭᱩᱜᱼᱟ ᱾ ᱮᱴᱟᱜ ᱮᱴᱟᱜ ᱫᱤᱥᱚᱢ ᱠᱚᱨᱮ ᱫᱚ ᱚᱱᱠᱟ ᱞᱮᱠᱟ ᱫᱚ ᱜᱚᱴᱟ ᱜᱮ ᱠᱤᱱᱛᱩ ᱱᱟᱯᱟᱭ ᱥᱟᱺᱦᱤᱡ ᱜᱮ, ᱱᱚᱣᱟ ᱪᱤᱠᱤᱛᱥᱟ ᱵᱮᱵᱚᱥᱛᱷᱟ ᱠᱚᱫᱚ ᱢᱮᱱᱟᱜ ᱟᱠᱟᱫ ᱛᱟᱠᱚᱣᱟ ᱾ ᱦᱮᱸ ᱥᱮ᱾
ᱮᱠᱵᱟᱨᱮ ᱴᱷᱤᱠ ᱮᱸ ᱱᱚᱝᱠᱟ ᱱᱚᱣᱟ ᱠᱟᱛᱷᱟ ᱜᱮ ᱠᱟᱛᱷᱟ ᱫᱚ ᱠᱟᱱ ᱜᱮᱭᱟ ᱾ ᱟᱫᱚ ᱚᱱᱮ ᱟᱭᱟᱜ ᱫᱚ ᱟᱭᱟᱜ ᱫᱚ ᱪᱮᱫ ᱯᱨᱟᱭᱵᱷᱮᱴ ᱠᱟᱞᱮᱡᱽ ᱦᱚᱥᱯᱤᱴᱟᱞ ᱠᱚ ᱛᱟᱦᱮᱸ ᱞᱮᱱᱠᱷᱟᱱ ᱫᱚ ᱚᱸᱰᱮ ᱚᱸᱰᱮ ᱫᱚ ᱟᱡᱛᱮ ᱠᱤᱪᱷᱩ ᱴᱮᱠᱥ ᱮ ᱧᱟᱢᱟᱭ ᱥᱮ ᱚᱱᱠᱟ ᱞᱮᱠᱟᱨᱮ ᱩᱱᱤ ᱫᱚ ᱚᱱᱛᱮ ᱫᱚ ᱢᱮᱫ ᱛᱩᱨᱟᱜ ᱟᱭ, ᱚᱱᱟ ᱱᱚᱱᱛᱮᱱᱟᱜ ᱫᱚ ᱪᱮᱫ ᱠᱟᱱ ᱛᱟᱭᱟ, ᱮᱴᱟᱜ ᱦᱚᱲ ᱴᱷᱮᱱ ᱩᱫᱩᱜ ᱞᱟᱹᱜᱤᱫ ᱦᱮᱸ ᱥᱮ ᱡᱚᱱᱚᱥᱟᱫᱷᱟᱨᱚᱱ ᱴᱷᱮᱱ ᱩᱫᱩᱜ ᱟᱠᱚᱣᱟᱹᱧ ᱦᱚᱥᱯᱤᱴᱟᱞ ᱵᱟᱝ ᱜᱮ ᱟᱵᱚ ᱢᱟᱱᱢᱤ ᱠᱚᱣᱟᱜ ᱡᱮ ᱱᱟᱯᱟᱭ ᱦᱩᱭᱩᱜ ᱛᱟᱵᱚᱱᱟ ᱦᱮᱸ
ᱦᱮᱸ᱾ ᱮᱠᱟᱞ ᱮᱠᱟᱞ ᱱᱚᱜᱼᱚᱭ ᱱᱚᱝᱠᱟ ᱦᱩᱭᱩᱜ ᱠᱟᱱᱟ, ᱱᱮᱛᱟᱨ ᱢᱟ ᱚᱱᱠᱟ ᱞᱮᱠᱟ ᱟᱢ ᱡᱩᱫᱤ ᱚᱱᱠᱟ ᱥᱚᱨᱠᱟᱨᱤ ᱦᱚᱥᱯᱤᱴᱟᱞ ᱠᱚᱨᱮ ᱮᱱᱠᱷᱟᱱ ᱡᱟᱦᱟᱸᱭ ᱡᱩᱫᱤ ᱚᱱᱠᱟᱱ ᱩᱯᱨᱩᱢ ᱦᱚᱲᱮ ᱛᱟᱦᱮᱱ ᱛᱟᱢᱟ, ᱮᱱᱠᱷᱟᱱ ᱫᱚ ᱦᱚᱭᱛᱚ ᱱᱟᱥᱮᱱᱟᱜ ᱜᱚᱲᱚ ᱥᱚᱯᱚᱦᱚᱫ ᱮᱢ ᱧᱟᱢᱟ ᱠᱷᱟᱱ ᱛᱚ ᱚᱱᱠᱟ ᱞᱮᱠᱟ ᱩᱯᱨᱩᱢᱩ ᱠᱚ ᱵᱟᱝ ᱛᱟᱦᱮᱱ ᱛᱟᱢᱟ ᱮᱱᱠᱷᱟᱱ ᱪᱮᱫ ᱠᱚ ᱪᱤᱠᱟᱹ ᱪᱤᱠᱟᱹᱭᱟ ᱢᱟᱱᱮ ᱡᱟᱦᱟᱸᱭ ᱟᱠᱚ ᱨᱮᱱ ᱩᱯᱨᱩᱢ ᱦᱚᱲ ᱥᱮ ᱡᱟᱦᱟᱸᱭ ᱚᱱᱠᱟᱱ ᱠᱚ ᱤᱠᱮ ᱢᱟᱱᱮ ᱞᱟᱦᱟ ᱛᱮ ᱚᱱᱠᱟ ᱠᱚ ᱢᱮᱫ ᱞᱩᱛᱩᱨ ᱟᱨ ᱡᱟᱦᱟᱸᱭ ᱦᱚᱭᱛᱚ ᱟᱹᱰᱤ ᱮᱢᱟᱨᱡᱮᱱᱥᱤ ᱢᱮᱱᱟᱭᱟ, ᱮᱱᱛᱮ ᱨᱮᱦᱚᱸ ᱩᱱᱤ ᱪᱮᱛ ᱪᱮᱛᱟᱱ ᱨᱮ ᱫᱚ ᱢᱮᱫ ᱞᱩᱛᱩᱨ ᱵᱟᱠᱚ ᱮᱢᱟᱜ ᱠᱟᱱᱟ᱾ ᱢᱟᱱᱮ ᱪᱮᱫ ᱠᱚ ᱪᱤᱠᱟᱹᱭ ᱮᱫᱟ ᱩᱱᱠᱩ ᱢᱟ ᱚᱱᱟ ᱠᱟᱹᱣᱰᱤ ᱠᱚ ᱧᱟᱢᱮᱫ ᱜᱮ ᱚᱱᱟ ᱥᱟᱶᱛᱮ ᱟᱨᱦᱚᱸ ᱯᱟᱵᱞᱤᱠ ᱴᱷᱮᱱ ᱠᱷᱚᱱ ᱢᱟᱱᱮ ᱩᱱᱠᱩ ᱢᱮᱫ ᱞᱩᱛᱩᱨ ᱵᱟᱠᱷᱨᱟ ᱢᱟᱱᱮ ᱩᱱᱠᱩ ᱴᱷᱮᱱ ᱠᱷᱚᱱ ᱟᱨᱚ ᱟᱞᱟ ᱟᱞᱟᱫᱟ ᱜᱟᱨ ᱱᱚᱠᱟ ᱞᱮᱠᱟ ᱠᱟᱹᱣᱰᱤ ᱠᱚ ᱠᱚᱭᱼᱮ ᱠᱚᱭᱟ ᱥᱮ ᱠᱚ ᱢᱮᱛᱟ ᱠᱚ ᱠᱟᱱᱟ ᱡᱮ ᱱᱚᱝᱠᱟ ᱞᱮᱠᱟ ᱱᱤᱱᱟᱜ ᱠᱟᱹᱣᱰᱤ ᱞᱟᱜᱟᱜᱼᱟ, ᱮᱱ ᱠᱷᱟᱱ ᱫᱚ ᱧᱮᱞᱮ ᱦᱩᱭᱩᱜᱼᱟ, ᱵᱟᱝᱠᱷᱟᱱ ᱫᱚ ᱚᱱᱠᱟ ᱞᱮᱠᱟ ᱢᱟᱱᱮ ᱴᱷᱤᱠ ᱥᱟᱺᱦᱤᱡ ᱵᱟᱠᱚ ᱢᱮᱸᱫᱽ ᱞᱩᱛᱩᱹᱨᱟᱜ ᱠᱟᱱᱟ ᱦᱮᱸᱥᱮ᱾ ᱟᱪᱪᱷᱟ, ᱛᱚ ᱱᱚᱜᱼᱚ ᱱᱚᱝᱠᱟᱱᱟᱜ ᱢᱤᱫᱴᱮᱱ ᱤᱭᱟᱹ ᱠᱚ ᱪᱟᱹᱞᱩ ᱠᱟᱫᱟ᱾
ᱱᱚᱣᱟ ᱠᱟᱛᱷᱟ ᱜᱮᱛᱚ ᱠᱚ ᱞᱟᱹᱭ ᱪᱚᱭ ᱫᱟ ᱡᱮ ᱱᱚᱝᱠᱟ ᱢᱮᱫ ᱞᱩᱛᱩᱨ ᱞᱟᱹᱠᱛᱤ ᱠᱟᱱᱟ ᱦᱮᱥᱮ ᱵᱟᱝ ᱟᱵᱚ
ᱢᱮᱱ ᱞᱟᱹᱠᱛᱤ ᱠᱟᱱ ᱛᱟᱵᱚᱱᱟ ᱟᱵᱚ ᱡᱚᱱ ᱥᱟᱫᱷᱟᱨᱚᱱ ᱱᱚᱜᱼᱚᱭ ᱡᱮ ᱱᱚᱜᱼᱚᱭ ᱟᱯᱮ ᱫᱚ ᱯᱟᱵᱽᱞᱤᱠ ᱥᱟᱨᱵᱷᱮᱱᱴ ᱠᱟᱱᱟ ᱯᱮ ᱯᱟᱵᱽᱞᱤᱠ ᱡᱩᱫᱤ ᱯᱩᱞᱤᱥ ᱴᱷᱮᱵᱚ ᱥᱮᱱᱫᱟᱲᱮ ᱠᱚ ᱥᱮ ᱪᱮᱫᱽ ᱯᱮ ᱪᱤᱠᱟᱹᱭ ᱮᱫᱟ? ᱟᱢ ᱫᱚ ᱚᱲᱟᱜ ᱨᱮᱜᱮᱢ ᱛᱟᱦᱮᱸ ᱫᱟᱲᱮᱭᱟᱜᱼᱟ᱾ ᱚᱲᱟᱜ ᱠᱷᱚᱱ ᱫᱩᱨᱩᱯ ᱫᱩᱨᱩᱯ ᱥᱚᱨᱠᱟᱨᱮ ᱮᱢᱟᱢᱟ ᱮᱢᱟᱱ ᱟᱢ ᱫᱚ ᱩᱱᱤ ᱵᱟᱝ ᱵᱟᱲᱟᱭᱟ᱾ ᱩᱱᱤ ᱫᱚ ᱵᱚᱠᱟ ᱦᱚᱸ ᱟᱱ ᱦᱚᱲ ᱠᱟᱱᱟᱭ ᱩᱱᱤ ᱡᱩᱫᱤ ᱵᱟᱲᱟᱭ ᱠᱮᱟᱭ ᱥᱟᱱᱟᱢᱟᱜ ᱠᱟᱛᱷᱟ ᱫᱚ ᱡᱚᱛᱟ ᱠᱟᱛᱷᱟ ᱵᱩᱡᱷᱟᱹᱣ ᱛᱤᱭᱳᱜ ᱫᱟᱲᱮ ᱠᱟᱛᱟ ᱢᱟ ᱛᱟᱦᱚᱞᱮ ᱩᱱᱤ ᱫᱚ ᱟᱡ ᱜᱮᱛᱚ ᱰᱟᱠᱛᱟᱨ ᱠᱚ ᱟᱡ ᱜᱮᱛᱚ ᱨᱟᱱᱮ ᱠᱤᱨᱤᱧ ᱟᱜᱩ ᱫᱟᱲᱮ ᱠᱮᱭᱟ᱾ ᱟᱢ ᱴᱷᱮᱱ ᱫᱚ ᱪᱮᱫ ᱞᱟᱜᱤᱛ ᱦᱮᱡ? ᱥᱮ ᱪᱮᱫ ᱵᱤᱱ ᱞᱟᱹᱭᱟᱹ?
ᱦᱳᱭ ᱦᱳᱭ᱾ ᱚᱱᱟ ᱢᱟ ᱠᱟᱛᱷᱟ ᱠᱟᱱ ᱜᱮᱭᱟ ᱟᱫᱚ ᱱᱚᱝᱠᱟ ᱞᱮᱠᱟ ᱢᱟᱱᱮ ᱢᱤᱫᱴᱮᱱ ᱫᱚᱠᱛᱚᱨ ᱢᱤᱫᱴᱮᱱ ᱨᱩᱜᱤ ᱥᱟᱶ ᱚᱠᱟᱞᱮᱠ ᱢᱟᱱᱮ ᱱᱟᱯᱟᱭ ᱧᱚᱜ ᱥᱟᱹᱜᱟᱹᱭ ᱛᱟᱦᱮᱸ ᱦᱮᱸ᱾
ᱚ ᱵᱟᱠᱚ ᱠᱚᱰᱟᱭᱟ ᱴᱷᱤᱠ ᱥᱮ?
ᱦᱳᱭ ᱦᱳᱭ᱾ ᱟᱨ ᱱᱚᱣᱟ ᱤᱫᱤ ᱠᱟᱛᱮᱜ ᱢᱟᱱᱮ ᱥᱚᱨᱠᱟᱨ ᱢᱮᱫ ᱞᱩᱛᱩᱨ ᱞᱟᱹᱠᱛᱤ ᱠᱟᱱ ᱛᱟᱭᱟ? ᱮᱱᱠᱷᱟᱱ ᱢᱟ ᱱᱚᱝᱠᱟ ᱞᱮᱠᱷᱟᱱ ᱢᱟ ᱟᱹᱰᱤ ᱜᱮ ᱮᱸᱴᱠᱮᱴᱚᱬᱮ ᱨᱮᱵᱚᱱ ᱯᱟᱲᱟᱣ ᱜᱚᱫᱚᱜᱼᱟ ᱟᱵᱚ ᱡᱟᱦᱟᱸᱭ ᱡᱚᱱᱚ ᱥᱟᱫᱷᱟᱨᱚᱱ ᱦᱚᱲ ᱥᱮ ᱨᱮᱸᱜᱮᱡ ᱱᱟᱪᱟᱨ ᱦᱚᱲ ᱠᱚ ᱢᱮᱱᱟᱜ ᱠᱚᱣᱟ ᱩᱱᱠᱩ ᱢᱟ ᱮᱱᱠᱷᱟᱱ ᱚᱱᱠᱟ ᱞᱮᱠᱟ ᱫᱚ ᱛᱚᱠᱷᱚᱱ ᱢᱟ ᱯᱨᱟᱭᱵᱷᱮᱴ ᱦᱚᱥᱯᱤᱴᱟᱞ ᱨᱮᱢᱟ ᱯᱚᱨᱤᱥᱮᱵᱟ ᱢᱟ ᱵᱟᱠᱚ ᱦᱟᱛᱟᱣ ᱫᱟᱲᱮᱭᱟᱜᱼᱟ ᱥᱮ ᱩᱱᱠᱩ ᱢᱟ ᱥᱚᱨᱠᱟᱨ ᱵᱷᱚᱨᱥᱟ ᱜᱮ ᱢᱮᱱᱟᱜ ᱠᱚᱣᱟ ᱟᱨ ᱥᱚᱨᱠᱟᱨ ᱦᱚᱸ ᱱᱩᱠᱩ ᱜᱚᱲᱚ ᱥᱚᱯᱚᱦᱚᱫ ᱞᱟᱹᱜᱤᱫ ᱜᱮ ᱢᱮᱱᱟᱜ ᱟᱠᱟᱫᱮᱭᱟ ᱛᱚ ᱱᱚᱶᱟ ᱪᱮᱛᱟᱱ ᱫᱚ ᱮᱠᱟᱞ ᱠᱟᱹᱢᱤ ᱦᱚᱨᱟ ᱥᱟᱵ ᱞᱟᱹᱠᱛᱤ ᱠᱟᱱ ᱛᱟᱭᱟ ᱥᱮ ᱱᱚᱣᱟ ᱨᱮ ᱢᱮᱫ ᱞᱩᱛᱩᱨ ᱞᱟᱹᱠᱛᱤ ᱠᱟᱱᱛᱟᱭᱟ ᱥᱚᱨᱠᱟᱨᱟᱜ ᱦᱚᱭ ᱥᱮ ᱢᱟ
ᱮᱠᱵᱟᱨᱮ ᱪᱮᱫᱟᱜ ᱵᱟᱝ ᱢᱟ ᱱᱚᱝᱠᱟ ᱞᱮᱠᱷᱟᱱ ᱫᱚ ᱟᱡᱦᱚᱸ ᱛᱟᱭᱚᱢ ᱫᱟᱨᱟᱢ ᱚᱱᱟ ᱫᱚ ᱟᱵᱚ ᱵᱚᱱ ᱚᱱᱟᱜᱤᱧ ᱞᱟᱹᱭᱟ ᱡᱮ ᱚᱱᱟ ᱫᱚ ᱚᱱᱞᱟᱭᱤᱱ ᱛᱮ ᱦᱩᱭᱩᱜᱼᱟ ᱵᱟᱠᱷᱟᱱ ᱫᱚ ᱩᱱᱠᱩ ᱵᱟᱝᱠᱚ ᱵᱟᱰᱟᱭ ᱛᱤᱭᱳ ᱫᱟᱲᱮᱭᱟᱜ ᱠᱟᱱᱟ ᱟᱫᱚ ᱱᱤᱭᱟᱹ ᱚᱱᱠᱟ ᱫᱚ ᱵᱟᱝ ᱦᱩᱭᱩᱜᱼᱟ ᱡᱮ ᱦᱟᱱᱟᱝ ᱢᱤᱫᱴᱟᱝ ᱠᱟᱷᱟ ᱡᱟᱦᱟᱸ ᱥᱚᱢᱚᱥᱟ ᱦᱩᱭᱩᱜ ᱠᱟᱱᱟ ᱥᱚᱢᱚ ᱥᱟ ᱫᱚ ᱟᱞᱚᱢ ᱥᱚᱢᱟᱷᱟᱱ ᱟ ᱥᱚᱢᱚᱥᱟᱭᱤᱡ ᱦᱚᱲ ᱥᱚᱢᱟᱷᱟᱱ ᱢᱟ ᱛᱟᱦᱚᱞᱮ
ᱪᱟᱞ-ᱟᱹᱧ ᱦᱳᱭ